ᱦᱮᱞᱳ ᱾
ᱦᱮᱞᱳ ᱾
ᱦᱮᱸ ᱡᱚᱦᱟᱨ ᱜᱮ ᱜᱚᱢᱠᱮ ᱾
ᱦᱳᱭ ᱡᱚᱦᱟᱨ ᱜᱮ ᱜᱚᱢᱠᱮ ᱾ ᱛᱚ, ᱱᱟᱯᱟᱭ ᱵᱟᱲᱟᱭ ᱜᱮᱭᱟ ᱵᱮᱱ?
ᱦᱮᱸ ᱦᱮᱸ ᱱᱟᱯᱟᱭ ᱵᱟᱲᱟ ᱜᱮ ᱟᱵᱮᱱ ᱜᱮ
ᱦᱮᱸ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ᱾ ᱪᱟᱫᱳ ᱵᱟᱵᱟ ᱟᱜ ᱚᱥᱤᱨᱵᱚᱛ ᱛᱮ ᱛᱚᱵᱮ ᱪᱮᱫ ᱠᱚᱵᱮᱱ ᱪᱤᱠᱟᱹ ᱵᱟᱲᱟᱭ ᱮᱫᱟ ᱾
ᱟᱨ ᱱᱤᱛᱚᱜ ᱫᱚ ᱦᱟᱸᱜ ᱚᱲᱟᱜ ᱠᱚᱨᱮ ᱜᱮ ᱢᱮᱱᱟᱜ ᱞᱤᱧᱟᱹ ᱱᱟᱦᱟᱜ ᱛᱷᱚᱲᱟ ᱮᱱᱟᱱ ᱧᱚᱜ ᱫᱚ ᱵᱟᱡᱟᱨ ᱞᱤᱧ ᱪᱟᱞᱟᱣ ᱞᱮᱱᱟ᱾ ᱟᱫᱚ ᱱᱮ ᱜᱮ ᱨᱩᱣᱟᱹᱲ ᱵᱟᱲᱟ ᱠᱟᱛᱮᱫ ᱱᱟᱦᱟᱜ ᱞᱤᱧ ᱡᱤᱨᱟᱹᱣ ᱟᱠᱟᱱᱟ ᱦᱟᱸᱜ ᱫᱩᱲᱩᱵ ᱡᱤᱨᱟᱹᱣ ᱟᱠᱟᱱᱟ ᱞᱤᱧ
ᱟᱪᱪᱷᱟ ᱟᱪᱪᱷᱟ ᱴᱷᱤᱠ ᱜᱮᱭᱟ᱾
ᱛᱮᱦᱮᱧ ᱫᱚ ᱥᱚᱱᱤᱵᱟᱨ ᱵᱟᱡᱟᱨ ᱠᱟᱱ ᱛᱟᱭᱟ ᱦᱟᱯᱛᱟ ᱵᱟᱡᱟᱨ
ᱟᱪᱪᱷᱟ ᱟᱪᱪᱷᱟ ᱡᱟᱹᱨᱩᱲ ᱜᱮᱭᱟ ᱵᱟᱡᱟᱨ ᱨᱮ ᱦᱚᱸ ᱾ ᱟᱹᱞᱤᱧ ᱦᱚᱸ ᱚᱱᱮ ᱠᱚ ᱢᱮᱱᱟᱜ ᱠᱷᱮᱛ ᱠᱚᱨᱮ ᱜᱮ ᱵᱚᱞᱮ ᱞᱤᱧ ᱠᱟᱹᱢᱤ ᱵᱟᱲᱟᱭ ᱮᱫᱟ᱾
ᱟᱪᱪᱷᱟ
ᱟᱨ ᱛᱷᱚᱲᱟ ᱫᱟᱜ ᱧᱚᱜ ᱞᱮᱫᱟ᱾ ᱟᱫᱚ ᱢᱮᱱ ᱫᱟᱜ ᱠᱚ ᱡᱚᱢᱟ ᱵᱟᱲᱟ ᱟᱠᱟᱱᱟ ᱚᱱᱟ ᱜᱮ ᱟᱹᱰᱤ ᱵᱟᱲ ᱠᱟᱜ ᱠᱟᱱᱟ᱾
ᱦᱩᱸ ᱦᱩᱸ
ᱟᱨ ᱜᱟᱹᱪᱷᱤ ᱠᱚ ᱦᱚᱸ ᱦᱟᱨᱟ ᱵᱟᱲᱟᱭ ᱱᱟ ᱛᱚ᱾
ᱦᱮᱸ ᱦᱮᱸ
ᱛᱚ ᱱᱤᱛᱚᱜ ᱫᱚ ᱨᱚᱦᱚᱭ ᱡᱩᱞᱟᱭ ᱥᱤᱡᱮᱱ ᱦᱚᱸ ᱦᱮᱡ ᱮᱱ ᱛᱟᱵᱚᱱᱟ᱾ ᱟᱨ ᱫᱟᱜ ᱢᱟ ᱮᱱᱛᱮ ᱚᱱᱠᱟ ᱢᱚᱡᱽ ᱛᱮ ᱢᱟ ᱮᱛᱮ ᱵᱟᱭ ᱫᱟᱜ ᱟᱵᱚᱱ ᱠᱟᱱ ᱜᱮ ᱦᱟᱸᱜ
ᱦᱮᱸ ᱱᱮᱛᱟᱨ ᱫᱚ ᱫᱟᱨᱮ ᱵᱤᱨ ᱠᱚ ᱠᱚᱢ ᱤᱫᱤᱭᱮᱱᱟ ᱚᱱᱟ ᱛᱮ ᱦᱚᱭ ᱦᱤᱸᱥᱤᱫ ᱠᱚ ᱦᱚᱸ ᱛᱷᱚᱲᱟ ᱜᱟᱱ ᱵᱚᱫᱚᱞ ᱤᱫᱤᱭᱮᱱᱟ ᱱᱮᱛᱟᱨ ᱫᱚ᱾
ᱦᱳᱭ ᱚᱱᱟ ᱠᱟᱱ ᱜᱮᱭᱟ ᱢᱮᱱ ᱠᱟᱨᱚᱱ ᱫᱚ ᱚᱱᱟ ᱠᱟᱱ ᱜᱮᱭᱟ ᱟᱨ ᱢᱤᱫ ᱴᱮᱱ ᱠᱟᱛᱷᱟ ᱫᱚ ᱱᱚᱣᱟ ᱠᱚ ᱠᱟᱨᱚᱱ ᱨᱮᱭᱟᱜ ᱢᱮᱱ ᱠᱟᱨᱚᱱ ᱫᱚ ᱟᱵᱚ ᱠᱟᱱ ᱜᱮᱭᱟ ᱵᱚᱱ᱾ ᱟᱨ ᱮᱴᱟᱜ ᱡᱟᱦᱟᱸᱭ ᱫᱚ ᱮᱴᱟᱜ ᱡᱟᱦᱟᱸᱭ ᱫᱚ ᱚᱠᱚᱭ ᱵᱚᱱ ᱫᱳᱥᱮᱭᱟ᱾
ᱦᱮᱸ ᱦᱳᱭ
ᱟᱫᱚ ᱞᱤᱢᱤᱴ ᱜᱮ ᱫᱚᱦᱚᱭ ᱡᱚᱲᱩ ᱵᱚᱱᱟ ᱦᱟᱸᱜ ᱡᱟᱦᱟᱱᱟᱜ ᱜᱮ ᱟᱨ ᱵᱟᱝ ᱠᱷᱟᱱ ᱫᱚ ᱵᱟᱝ ᱦᱩᱭᱩᱜᱼᱟ᱾
ᱵᱟᱝ ᱵᱟᱝ ᱦᱮᱸ
ᱱᱤᱛᱚᱜ ᱡᱮᱞᱮᱠᱟ ᱵᱮᱱ ᱢᱮᱱ ᱠᱮᱭᱟ᱾ ᱱᱚᱣᱟ ᱩᱛᱩ ᱡᱤᱱᱤᱥ ᱦᱚᱸ ᱡᱩᱫᱤ ᱱᱤᱡᱮ ᱛᱮ ᱨᱚᱦᱚᱭᱚᱜᱼᱟ᱾
ᱦᱮᱸ
ᱛᱚ ᱢᱚᱡᱽ ᱛᱮ ᱵᱟᱝ ᱦᱩᱭᱩᱜᱼᱟ᱾ ᱛᱤᱡᱩ ᱠᱚ ᱪᱤᱞᱤ ᱠᱚᱪᱚᱝ ᱠᱚ ᱡᱚᱢᱟ᱾
ᱦᱳᱭ
ᱟᱨ ᱵᱟᱡᱟᱨ ᱛᱮᱱᱟᱜ ᱩᱛᱩ ᱡᱤᱱᱤᱥ ᱡᱩᱫᱤ ᱵᱮᱱ ᱠᱤᱨᱤᱧ ᱟᱹᱜᱩᱭᱟ ᱛᱚᱵᱮ ᱚᱱᱟ ᱚᱸᱰᱮ ᱦᱚᱸ ᱛᱮ ᱥᱟᱨ ᱞᱟᱜᱟᱣ ᱩᱛᱩ ᱡᱤᱱᱤᱥ ᱛᱟᱦᱮᱱᱟ ᱛᱳ ᱟᱹᱜᱩ ᱛᱮ ᱦᱚᱸ ᱵᱟᱝ ᱥᱤᱵᱤᱞ ᱜᱮᱭᱟ᱾
ᱵᱟᱝ
ᱛᱚ ᱥᱤᱵᱤᱞ ᱢᱟ ᱵᱟᱹᱱᱩᱜ ᱜᱮ ᱛᱚ ᱵᱮ ᱵᱷᱤᱴᱟᱢᱤᱱ ᱦᱚᱸᱛᱚ ᱵᱟᱝ ᱧᱟᱢᱚᱜ ᱜᱮᱭᱟ᱾
ᱦᱮᱸ
ᱛᱚ ᱚᱱᱟᱛᱮ ᱱᱤᱡᱮᱨ ᱛᱮ ᱠᱩᱨᱩ ᱢᱩᱩᱴᱩ ᱫᱚ ᱪᱟᱥ ᱵᱟᱲᱟ ᱠᱤᱱᱛᱩ ᱵᱟᱡᱟᱨ ᱨᱮ ᱪᱮᱫ ᱞᱮᱠᱟ ᱥᱮ ᱮᱴᱟᱜ ᱡᱟᱦᱟᱸᱭ ᱥᱟᱨ ᱞᱟᱜᱟᱣ ᱠᱟᱛᱮᱫ ᱪᱮᱫ ᱪᱮᱫ ᱞᱮᱠᱟ ᱦᱩᱭᱩᱜ ᱚᱱᱠᱟ ᱫᱚ ᱛᱚ ᱵᱟᱝ ᱦᱩᱭᱩᱜ ᱠᱟᱱ ᱜᱮᱭᱟ ᱦᱟᱸᱜ ᱜᱩᱨᱤᱡ ᱥᱟᱨ ᱨᱮᱭᱟᱜ ᱛᱚ ᱵᱮ ᱮᱱᱦᱚᱸ ᱥᱤᱵᱤᱞ ᱫᱚ ᱛᱟᱦᱮᱱ ᱠᱟᱱ ᱜᱮᱭᱟ ᱱᱤᱡᱮᱨᱟᱜ ᱫᱚ᱾
ᱦᱩᱸ ᱦᱩᱸ ᱦᱩᱸ ᱦᱩᱸ ᱢᱟᱱᱮ ᱡᱟᱦᱟᱸ ᱯᱨᱚᱰᱟᱠᱴ ᱟᱵᱚ ᱦᱩᱸ ᱦᱮᱸ
ᱟᱸ ᱡᱟᱹᱥᱛᱤ ᱫᱚ ᱡᱟᱹᱥᱛᱤ ᱜᱮ ᱦᱟᱸᱜ ᱛᱤᱱᱟᱹᱜ ᱞᱟᱝ ᱫᱟᱲᱮᱭᱟᱜᱼᱟ ᱢᱟᱱᱮ ᱟᱵᱚ ᱥᱟᱱᱛᱷᱟᱞᱟᱜ ᱢᱟᱱᱮ ᱟᱥᱚᱞ ᱟᱥᱚᱞ ᱜᱷᱮᱢ ᱦᱟᱸᱜ ᱢᱟᱱᱮ ᱜᱤᱭᱟᱭ ᱪᱮᱜ ᱠᱟᱱᱟ ᱮᱸ ᱨᱚᱲ ᱠᱮᱜ ᱜᱮᱞᱟᱝ ᱡᱟᱛᱮ ᱡᱮᱢᱚᱱ ᱮᱴᱟᱜ ᱡᱟᱸᱦᱟ ᱱᱟᱜ ᱥᱚᱵᱽᱫᱚ ᱡᱟᱛᱮ ᱡᱮᱢᱚᱱ ᱵᱟᱝ ᱦᱤᱡᱩᱜ
ᱦᱩᱸ ᱚ ᱦᱮᱸ
ᱫᱟᱲᱮᱜ ᱵᱷᱳᱨ ᱢᱮᱱ ᱠᱮᱜᱼᱟ ᱞᱤᱧ ᱟᱯᱮ ᱥᱮᱫ ᱫᱚ ᱱᱷᱟᱸᱜ ᱟᱸ ᱱᱮᱥ ᱟᱻ ᱦᱩᱞ ᱢᱟᱦᱟ ᱪᱮᱫ ᱞᱮᱠᱟ ᱯᱮ ᱢᱟᱱᱟᱜᱼᱟ ᱥᱟᱜᱟᱣ ᱥᱟᱯᱲᱟᱣ ᱠᱚ ᱫᱚ ᱦᱟᱸᱜ ᱥᱮᱯᱮ ᱦᱩᱭ ᱪᱩᱭᱟ᱾
ᱦᱮᱸ ᱦᱩᱞ ᱢᱟᱸᱦᱟ ᱫᱚ ᱦᱮᱸ ᱦᱩᱞ ᱥᱮᱨᱢᱟ ᱫᱚ ᱚᱵᱳᱥᱥᱳ ᱦᱩᱞ ᱢᱟᱦᱟ ᱫᱚ ᱡᱟᱣ ᱥᱮᱨᱢᱟ ᱞᱮᱠᱟ ᱜᱤ ᱮᱻ ᱱᱮᱥ ᱦᱟᱸᱜ ᱟᱹᱰᱤ ᱡᱟᱠ ᱡᱚᱢᱚᱠ ᱛᱤᱜᱤ ᱠᱚ ᱜᱷᱚᱴᱟᱣ ᱠᱟᱜᱼᱟ
ᱴᱷᱤᱠ᱾
ᱟᱨ ᱢᱚᱴᱟᱢᱩᱴᱤ ᱱᱚᱸᱰᱮ ᱦᱟᱸᱜ ᱟᱵᱚ ᱧᱮᱞᱚᱜᱚᱜ ᱠᱟᱱᱟ᱾ ᱮᱸᱫ ᱯᱮ ᱯᱩᱱ ᱴᱷᱮᱡ ᱱᱟᱜ ᱱᱤᱭᱟᱹ ᱫᱷᱟᱣ ᱫᱚᱠᱚ ᱜᱚᱴᱟᱣ ᱠᱟᱜᱼᱟ ᱟᱨ ᱞᱟᱦᱟ, ᱞᱟᱦᱟ ᱛᱮᱫᱚ ᱪᱟᱞᱟᱣᱮᱱ ᱵᱟᱨᱯᱮ ᱵᱚᱪᱷᱚᱨ ᱞᱟᱦᱟ ᱨᱮᱫᱚ ᱢᱟᱱᱮ ᱮᱠᱮᱱ ᱡᱟᱜᱟ ᱨᱤᱜᱮ ᱠᱚ ᱜᱚᱴᱟᱭᱮᱫ ᱠᱟᱱ ᱛᱟᱸᱦᱮᱱᱟ ᱟᱨ ᱢᱤᱫ ᱡᱟᱭᱜᱟ ᱨᱤᱜᱮ ᱫᱟᱲᱮᱭᱟᱜ ᱵᱷᱳᱨ ᱢᱟᱱᱮ ᱟᱹᱰᱤ ᱥᱟᱺᱜᱤᱧ ᱥᱟᱺᱜᱤᱧ ᱨᱮᱱ ᱟᱹᱰᱤ ᱜᱟᱫᱮᱞ ᱦᱚᱲ ᱢᱟᱱᱮ ᱚᱸᱰᱮ ᱠᱚ ᱥᱮᱴᱮᱨᱚᱜᱼᱟ ᱠᱩ ᱟᱨ ᱟᱫᱚ ᱱᱤᱭᱟᱹ ᱫᱟᱣ ᱫᱚ ᱱᱟᱜ ᱱᱚᱝᱠᱟ ᱠᱚ ᱜᱷᱚᱴᱟᱣ ᱠᱟᱜᱼᱟ ᱵᱚᱞᱮ ᱯᱩᱱ ᱴᱷᱮᱡ ᱜᱟᱱ ᱠᱚ ᱠᱟᱹᱢᱤ ᱦᱚᱨᱟ ᱠᱚ ᱞᱟᱦᱟᱣ ᱠᱟᱜᱼᱟ ᱠᱚ ᱟᱫᱚᱻ ᱡᱟᱦᱟᱸᱭ ᱴᱷᱮᱡ ᱜᱮ ᱱᱟᱦᱟᱸᱜ ᱡᱟᱦᱟᱸᱭ ᱡᱟᱦᱟᱸ ᱛᱤᱱᱟᱹᱜ ᱜᱟᱫᱮᱞ ᱠᱚ ᱪᱟᱞᱟᱜ ᱢᱮᱱᱠᱷᱟᱱ ᱮᱱᱦᱚᱸ ᱢᱤᱫ ᱫᱤᱱ ᱛᱤᱜᱤ ᱢᱤᱫ ᱚᱠᱛᱚ ᱛᱤᱜᱤ ᱱᱷᱟᱸᱜ ᱱᱚᱣᱟ ᱠᱚᱫᱚ ᱵᱚ ᱠᱚᱨᱟᱣ ᱮᱫᱟ ᱛᱚ ᱱᱚᱣᱟ ᱢᱟ᱾
ᱦᱚᱭ,
ᱮᱱᱫᱦᱚ ᱢᱟᱱᱮ ᱟᱹᱰᱤ ᱠᱟᱡᱟᱠ ᱱᱤᱛᱚᱜ ᱫᱚ ᱦᱚᱲ ᱱᱚᱣᱟ ᱪᱮᱛᱟᱱ ᱨᱮ ᱢᱟᱱᱮ ᱞᱟᱠᱮᱨ ᱠᱟᱱᱟ ᱠᱚ ᱥᱮ ᱜᱟᱹᱦᱤᱨ ᱢᱤᱜᱴᱤᱡ ᱪᱤᱱᱛᱟᱹ ᱦᱩᱫᱤᱥ ᱵᱚᱞᱚᱭᱟᱜ ᱠᱚᱣᱟ ᱵᱚᱞᱮ ᱟᱵᱚ ᱦᱚᱸ, ᱟᱵᱚᱨᱮᱱ ᱱᱩᱠᱩ ᱡᱟᱦᱟᱸᱭ ᱫᱚ ᱫᱤᱞ ᱜᱟᱹᱨᱭᱟᱹ ᱠᱚ ᱛᱟᱦᱮᱸ ᱠᱟᱱ ᱛᱟᱵᱚ ᱱᱩᱠᱩ ᱥᱮ ᱱᱩᱠ-
ᱦᱚᱭ,
ᱛᱤ ᱛᱮ ᱥᱮ ᱱᱩᱠᱩᱣᱟᱜ ᱠᱩᱨᱩᱢᱩᱴᱩ ᱛᱮᱜᱮ ᱟᱵᱚ ᱡᱩᱫᱤ ᱟᱵᱚᱣᱟᱜ ᱥᱚᱢᱟᱡᱽ ᱵᱟᱧᱪᱟᱣ ᱮᱱᱟ ᱥᱮ ᱟᱵᱚᱣᱟᱜ ᱴᱚᱞᱟ ᱴᱩᱴᱤ ᱵᱟᱧᱪᱟᱣᱮᱱ ᱛᱟᱵᱚᱱᱟ ᱥᱮ ᱟᱵᱚᱣᱟᱜ ᱟᱹᱨᱤᱪᱟᱹᱞᱤ ᱵᱟᱧᱪᱟᱣ ᱱᱟ ᱫᱮᱱ ᱱᱩᱠᱩ ᱡᱩᱫᱤ ᱵᱟᱵᱚᱱ ᱩᱭᱦᱟᱹᱨ ᱞᱮᱠᱚ ᱠᱷᱟᱱ ᱥᱮ ᱱᱩᱠᱩ ᱡᱩᱫᱤ ᱵᱟᱵᱚᱱ ᱢᱟᱱᱟᱱ ᱥᱮᱱᱟᱹᱱ ᱠᱚ ᱠᱷᱟᱡ ᱮᱸᱰᱮ ᱠᱷᱟᱱ ᱟᱵᱚ ᱫᱚ ᱱᱩᱠᱩ ᱠᱚ ᱵᱟᱧᱪᱟᱣ ᱠᱮᱜ ᱵᱚᱱ ᱨᱮᱭᱟᱜ ᱫᱚ ᱮᱸᱰᱮᱠᱷᱟᱱ ᱩᱱᱠᱩ ᱫᱚ ᱪᱮᱫ ᱦᱩᱭᱮᱱ ᱛᱟᱠᱚᱣᱟ ᱠᱟᱨᱚᱱ ᱟᱵᱚᱨᱮᱱ ᱵᱚᱝᱥᱚ ᱟᱵᱚ ᱞᱟᱹᱜᱤᱫ ᱜᱤ ᱟᱵᱚᱣᱟᱜ ᱜᱟᱲ ᱫᱚᱦᱚᱭ ᱞᱟᱹᱜᱤᱫ ᱜᱮ ᱟᱵᱚᱣᱟᱜ ᱡᱟᱦᱟᱸ ᱫᱚ ᱡᱟᱹᱛᱤ ᱠᱚ ᱫᱚᱦᱚᱭ ᱞᱟᱹᱜᱤᱫ ᱛᱤᱜᱤ ᱱᱩᱠᱩ ᱠᱚ ᱠᱩᱨᱩᱢᱩᱴᱩᱣ ᱠᱟᱜᱼᱟ ᱠᱚ᱾
ᱦᱚᱭ ᱦᱚᱭ
ᱟᱫᱚ ᱚᱱᱟ ᱛᱮ ᱟᱹᱰᱤ ᱠᱟᱡᱟᱠ ᱜᱮ ᱱᱚᱜ-ᱚᱭ ᱱᱟᱦᱟᱜ ᱱᱤᱛᱚᱜ ᱫᱚᱹᱝ ᱞᱟᱜᱟᱣ ᱠᱟᱱᱟ ᱠᱚ ᱚᱱᱮ ᱚᱸᱰᱮ ᱡᱟᱦᱟᱸ ᱫᱚ ᱚᱸᱰᱮ ᱚᱲᱟᱜ ᱠᱚᱠᱚ ᱵᱮᱱᱟᱣᱫᱟ ᱥᱮ ᱚᱸᱰᱮᱱᱟᱜ ᱡᱟᱦᱟᱸ ᱫᱚ ᱢᱟᱸᱰᱚᱣᱟ ᱠᱚ ᱪᱮᱫ? ᱠᱚ ᱮᱱᱛᱮᱡ ᱪᱷᱟᱢᱰᱟ ᱠᱚ ᱡᱟᱦᱟᱸ ᱫᱚ ᱚᱸᱰᱮ ᱦᱚᱲ ᱩᱢᱩᱞᱚᱜ ᱞᱟᱹᱜᱤᱫ ᱠᱩ ᱟᱨ ᱚᱱᱟ ᱤᱭᱟᱹ ᱠᱩ ᱵᱮᱱᱟᱣᱫᱟ ᱡᱟᱦᱟᱸ ᱫᱚ ᱚᱸᱰᱮ ᱦᱚᱲ ᱱᱟᱦᱟᱜ ᱟᱹᱰᱤ ᱜᱟᱫᱮᱞ ᱠᱚ ᱡᱟᱨᱚᱣᱟᱜᱼᱟ ᱩᱝᱠᱩ ᱢᱤᱫᱵᱟᱨ ᱟᱵᱚ ᱠᱚᱨᱮᱱ ᱟᱹᱭᱩᱨᱤᱭᱟᱹ ᱥᱮ ᱟᱹᱜᱞᱟᱹᱦᱟ ᱠᱩ ᱥᱮᱴᱮᱨᱚᱜᱼᱟ ᱩᱱᱠᱩ ᱢᱚᱸᱡᱽ ᱢᱚᱡᱽᱟᱜ ᱠᱟᱛᱷᱟ ᱠᱚ ᱞᱟᱹᱭᱟ ᱥᱮ ᱩᱱᱠᱩᱣᱟᱜ ᱡᱤᱭᱟᱹᱲ ᱠᱩᱠᱩ ᱞᱟᱹᱭᱟ ᱱᱟᱜ ᱡᱮ ᱟᱵᱚᱨᱮᱱ ᱫᱚ ᱱᱚᱝᱠᱟ ᱠᱩ ᱠᱟᱹᱢᱤ ᱞᱮᱫᱟ ᱱᱚᱝᱠᱟ ᱠᱚ ᱟᱹᱵᱩ ᱵᱟᱠᱷᱨᱟ ᱛᱮᱠᱚ ᱟ ᱦᱩᱫᱤᱥ ᱞᱮᱫ ᱛᱟᱦᱮᱸ ᱠᱟᱱᱟ ᱟᱫᱚ ᱩᱱᱠᱩ ᱠᱚᱣᱟᱜ ᱠᱟᱛᱷᱟ ᱟᱸᱡᱚᱢ ᱞᱟᱹᱜᱤᱫ ᱛᱮᱜᱮ ᱟᱹᱰᱤ ᱟᱸᱴ ᱠᱚ ᱡᱟᱨᱣᱟᱜᱼᱟ ᱡᱟᱨᱣᱟ ᱫᱚ ᱾
ᱴᱷᱤᱠ
ᱟᱫᱚᱻ ᱪᱟᱞᱟᱣᱮᱱ ᱥᱮᱨᱢᱟ ᱠᱚᱨᱮ ᱫᱚ ᱦᱟᱜ ᱮᱠᱮᱱ ᱢᱤᱫ ᱴᱷᱮᱱ ᱜᱮ ᱱᱟᱜ ᱟᱹᱰᱤ ᱟᱸᱴ ᱠᱩ ᱜᱚᱴᱟ ᱞᱮᱫᱟ ᱢᱮᱱᱠᱷᱟᱱ ᱱᱤᱭᱟᱹ ᱫᱷᱟᱣ ᱫᱚ ᱚᱱᱠᱟ ᱯᱩᱱ ᱴᱷᱮᱱ ᱜᱟᱱ ᱫᱚ ᱧᱮᱞᱚᱜ ᱠᱟᱱᱟ ᱱᱟᱦᱟᱜ ᱟᱨᱦᱚᱸ ᱦᱤᱡᱩᱜ ᱠᱟᱱ ᱚᱠᱛᱮ ᱠᱚᱨᱮ ᱜᱮ ᱱᱟᱦᱟᱸᱜ ᱟᱫᱚ ᱟᱨᱦᱚᱸ ᱚᱱᱟ ᱵᱚᱱ ᱧᱮᱞᱟ ᱪᱮᱫ ᱪᱟᱞᱟᱜ ᱠᱟᱱᱟ ᱱᱟᱦᱟᱜ ᱢᱮᱱᱠᱟᱷᱟᱱ ᱱᱤᱛᱳᱜ ᱫᱷᱟᱹᱨᱤᱡ ᱫᱚ ᱚᱱᱠᱟ ᱪᱟᱞᱟᱜ ᱠᱟᱱᱟ ᱾
ᱟᱪᱪᱷᱟ ᱴᱷᱤᱠᱜᱮᱭᱟ ᱱᱚᱣᱟ ᱵᱤᱥᱚᱭ ᱛᱮ ᱟᱹᱞᱤᱧ ᱦᱚᱸ ᱛᱷᱚᱲᱟ ᱜᱟᱱ ᱞᱤᱧ ᱢᱮᱱ ᱧᱚᱜᱟ ᱾ ᱪᱟᱞᱟᱣᱮᱱ ᱵᱚᱪᱷᱚᱨ ᱥᱮ ᱚᱱᱟ ᱞᱟᱦᱟ ᱵᱚᱪᱷᱚᱨ ᱦᱚᱸ ᱢᱟᱱᱮ ᱚᱱᱠᱟᱜᱮ ᱢᱟᱱᱮ ᱢᱤᱫ ᱡᱟᱭᱜᱟ ᱨᱮᱜᱮ ᱠᱚ ᱦᱩᱭ ᱦᱚᱪᱚᱭᱮ ᱠᱟᱱ ᱛᱟᱦᱮᱱᱟ ᱢᱟᱱᱮ ᱟᱹᱰᱤ ᱢᱟᱨᱟᱝ ᱴᱟᱺᱰᱤ ᱨᱮᱜᱮ, ᱟᱫᱚ ᱥᱟᱨᱟ ᱡᱟᱜᱟ ᱠᱷᱚᱱ ᱥᱮ ᱡᱚᱛᱚ ᱴᱚᱞᱟ ᱠᱷᱚᱱ ᱟᱵᱮᱱ ᱵᱮᱱ ᱢᱮᱱ ᱠᱮᱫ ᱞᱮᱠᱟ ᱜᱟᱫᱮᱞ ᱜᱟᱫᱮᱞ ᱦᱚᱲ ᱠᱚ ᱦᱤᱡᱩᱜ ᱠᱟᱱ ᱛᱟᱦᱮᱱᱟ ᱾ ᱛᱚᱻ ᱡᱩᱫᱤ ᱦᱚᱸ ᱟᱵᱚᱣᱟᱜ ᱢᱤᱫ ᱴᱮᱱ ᱦᱩᱞ ᱢᱟᱦᱟ ᱨᱟᱹᱥᱠᱟᱹ ᱨᱮᱭᱟᱜ ᱠᱟᱛᱷᱟ ᱫᱚ ᱥᱮ ᱨᱟᱹᱥ ᱨᱟᱹᱥᱠᱟᱹ ᱨᱮᱭᱟᱜ ᱤᱭᱟᱹ ᱫᱚ ᱛᱮ ᱵᱟᱝ ᱠᱟᱱ ᱛᱟᱵᱚᱱᱟ ᱛᱚᱵᱮ ᱮᱱᱦᱚᱸ ᱢᱮᱱᱮ ᱢᱚᱱᱨᱮ ᱪᱮᱫ ᱪᱚᱝ ᱢᱤᱫᱴᱮᱡ ᱨᱟᱹᱥᱠᱟᱹ ᱵᱷᱟᱵᱽ ᱫᱚ ᱮᱛᱮᱫ ᱛᱟᱦᱮᱱ ᱠᱟᱱ ᱛᱟᱦᱮᱱ ᱜᱮᱭᱟ ᱛᱟᱦᱮᱱ ᱫᱚ ᱛᱚᱵᱮ ᱟ ᱥᱟᱶᱨᱮ ᱢᱚᱡᱽ ᱟᱹᱭᱠᱟᱹᱜ ᱠᱟᱱ ᱛᱟᱦᱮᱱᱟ᱾ ᱡᱮ ᱟᱹᱰᱤ ᱡᱷᱟᱹᱞ ᱡᱷᱟᱹᱞ ᱠᱷᱚᱱ ᱦᱚᱲ ᱠᱩ ᱦᱤᱡᱩᱜ ᱠᱟᱱ ᱛᱟᱦᱮᱱᱟ ᱜᱟᱫᱮᱞ ᱜᱟᱫᱮᱞ ᱦᱚᱲ ᱠᱩ ᱦᱤᱡᱩᱜ ᱠᱟᱱ ᱛᱟᱦᱮᱱᱟ ᱾ ᱛᱚᱵᱮ ᱢᱤᱫ ᱴᱷᱮᱱ ᱵᱚᱱ ᱡᱟᱣᱨᱟᱜ ᱠᱟᱱ ᱛᱟᱦᱮᱱᱟ ᱛᱚ ᱢᱟᱲᱟᱝ ᱨᱮᱢᱟ ᱡᱚᱛᱚ ᱦᱚᱲ ᱢᱤᱞᱟᱹᱣ ᱠᱟᱛᱮ ᱦᱮᱡ ᱱᱮ ᱥᱮᱱ ᱩᱢᱩᱜ ᱠᱟᱱ ᱛᱟᱦᱮᱱᱟ ᱵᱚᱱ ᱾ ᱛᱚ ᱢᱟᱲᱟᱝ ᱨᱮᱢᱟ ᱮᱛᱚᱢ ᱠᱟᱱ ᱛᱟᱦᱮᱱᱟ ᱢᱟᱞᱟ ᱦᱚᱨᱚᱜ ᱥᱟᱶᱛᱮ ᱵᱟᱹᱛᱤ ᱠᱚ ᱡᱮᱨᱮᱫ ᱚᱱᱟ ᱛᱟᱭᱚᱢ ᱦᱟᱸᱜ ᱢᱟᱱᱮ ᱟᱵᱚᱨᱮᱱ ᱦᱟᱸᱜ ᱱᱚᱣᱟᱱ ᱤᱭᱟᱹ ᱪᱮᱫ ᱠᱚ ᱞᱟᱹᱭᱟ ᱦᱮᱸ ᱢᱟᱨᱟᱝ ᱯᱮᱲᱟ ᱦᱟᱸᱜ ᱵᱚᱱ ᱱᱮᱣᱛᱟᱭᱮᱫ ᱠᱚᱣᱟ ᱾ ᱥᱮ ᱱᱮᱣᱛᱟ, ᱦᱮᱸ ᱱᱮᱶᱛᱟ ᱠᱚᱣᱟᱵᱚᱱ ᱥᱮᱵᱚᱱ ᱱᱮᱣᱛᱮᱫ ᱠᱚᱣᱟ ᱡᱮᱱᱮᱵᱟ ᱟᱫᱚ ᱩᱱᱠᱩ ᱜᱮ ᱦᱟᱸᱜ ᱢᱟᱱᱮ ᱟᱹᱵᱩ ᱡᱮᱱᱮᱵᱟ ᱢᱟᱱᱮ ᱥᱮᱫᱟᱭ ᱨᱮᱱ ᱩᱱᱠᱩ ᱠᱚ ᱵᱤᱥᱚᱭ ᱛᱮ ᱢᱟᱱᱮ ᱟᱜᱟᱢ ᱥᱚᱢᱚᱭ ᱨᱮᱭᱟᱜ ᱱᱟᱜᱟᱢ ᱠᱟᱛᱷᱟ ᱠᱚ ᱟᱸᱡᱚᱢ ᱵᱚᱱᱟ
ᱩᱸ
ᱟᱨ ᱩᱱ ᱥᱚᱢᱚᱭ ᱟᱹᱰᱤ ᱢᱚᱡᱽ ᱜᱮ ᱟᱹᱭᱠᱟᱹᱜ ᱠᱟᱱ ᱛᱟᱦᱮᱱᱟ ᱛᱚᱵᱮ ᱟᱵᱮᱱ ᱪᱮᱫ ᱞᱮᱠᱟ ᱵᱮᱱ ᱢᱮᱱ ᱠᱮᱫ ᱡᱮ ᱱᱮᱛᱟᱨ ᱢᱟ ᱮᱛᱮᱫ ᱟᱭᱢᱟ ᱡᱟᱭᱜᱟ ᱨᱮᱜᱮ ᱢᱟᱱᱮ ᱮᱸᱰᱮ ᱮᱸᱰᱮ ᱠᱚ ᱦᱩᱭ ᱦᱚᱪᱚᱭᱮᱫᱟ ᱯᱮᱭᱟ ᱯᱩᱱᱭᱟ ᱛᱚᱵᱮ ᱱᱚᱣᱟ ᱵᱤᱥᱚᱭ ᱛᱮᱫᱚ ᱟᱹᱞᱤᱧ ᱢᱤᱫᱴᱮᱡ ᱜᱮ ᱠᱟᱛᱷᱟ ᱞᱤᱧ ᱢᱮᱱᱟ, ᱟᱨ ᱚᱱᱟ ᱞᱟᱦᱟᱨᱮ ᱢᱤᱫᱴᱮᱡ ᱠᱟᱛᱷᱟ ᱞᱤᱧ ᱢᱮᱱ ᱫᱚᱦᱚ ᱠᱟᱜᱼᱟ ᱡᱮ ᱩᱱᱠᱩ ᱵᱟᱝ ᱪᱮᱫ ᱠᱷᱟᱹᱛᱤᱨ ᱛᱮ ᱵᱟᱨᱯᱮ ᱜᱚᱴᱮᱡ ᱴᱷᱮᱡ ᱠᱚ ᱦᱩᱭ ᱦᱚᱪᱚᱭᱮᱫ ᱠᱟᱱ ᱦᱟᱸᱜ ᱵᱟᱹᱞᱤᱧ ᱞᱟᱹᱭ ᱫᱟᱲᱮᱭᱟᱜᱼᱟ ᱾ ᱛᱚᱵᱮ ᱟᱹᱞᱤᱧ ᱫᱚ ᱮᱛᱮ ᱱᱤᱭᱟᱹ ᱞᱤᱧ ᱢᱮᱱᱟ ᱥᱟᱯᱳᱥ ᱢᱤᱫ ᱡᱟᱜᱟ ᱨᱮ ᱡᱩᱫᱤ ᱟᱹᱰᱤ ᱢᱟᱨᱟᱝ ᱮᱨᱤᱭᱟ ᱛᱮᱵᱚᱱ ᱴᱟᱺᱰᱤᱭᱟ ᱛᱚ ᱚᱸᱰᱮ ᱡᱩᱫᱤ ᱡᱚᱛᱚ ᱜᱮ ᱦᱚᱲ ᱢᱟᱱᱮ ᱟᱹᱰᱤ ᱢᱟᱨᱟᱝ ᱯᱮᱱᱰᱮᱞ ᱵᱮᱱᱟᱣ ᱠᱟᱛᱮ ᱥᱟᱶᱛᱮ ᱦᱚᱲ ᱠᱚ ᱩᱢᱩᱞᱚᱜ ᱞᱟᱹᱜᱤᱫ ᱞᱟᱹᱜᱤᱫ ᱛᱮᱥ ᱚᱲᱟᱜ ᱠᱚ ᱢᱤᱫ ᱵᱟᱨ ᱡᱩᱫᱤ ᱵᱚᱱ ᱵᱮᱱᱟᱣ ᱴᱷᱤᱠ ᱜᱮᱭᱟ ᱛᱚᱵᱮ ᱦᱮᱸᱼᱼ ᱢᱤᱫ ᱡᱟᱭᱜᱟ ᱨᱮ ᱡᱩᱫᱤ ᱡᱚᱛᱚ ᱦᱚᱲ ᱵᱚᱱ ᱡᱟᱣᱨᱟᱜᱼᱟ, ᱛᱚᱵᱮ ᱢᱚᱡᱽ ᱜᱮ ᱟᱹᱭᱠᱟᱹᱜᱼᱟ ᱟᱹᱭᱠᱟᱹᱣ ᱦᱚᱸ ᱢᱤᱴᱤᱝ ᱠᱚ ᱟᱸᱡᱚᱢ ᱵᱟᱲᱟᱭ ᱨᱮᱦᱚᱸ ᱟᱨ ᱥᱟᱶᱛᱮ ᱟᱵᱚᱨᱮᱱ ᱚᱠᱚᱭ ᱢᱟᱨᱟᱝ ᱯᱮᱲᱟ ᱦᱟᱸᱜ ᱢᱮᱱᱟᱜ ᱠᱚᱜᱮᱭᱟ ᱛᱚᱵᱮ ᱩᱱᱠᱩᱼᱼ ᱡᱮᱱ ᱦᱟᱜ ᱟᱵᱚ ᱠᱟᱛᱷᱟ ᱠᱚ ᱟᱸᱡᱚᱢ ᱵᱚᱱᱟ ᱩᱱ ᱩᱱᱠᱩ ᱵᱤᱥᱚᱭ ᱛᱮ ᱟᱨᱦᱚᱸ ᱥᱟᱶᱛᱮ ᱪᱮᱫ ᱠᱚᱪᱚᱝ ᱢᱮᱱᱟᱜᱼᱟ ᱟᱵᱚᱣᱟᱜ ᱟᱵᱚ ᱞᱟᱦᱟᱜ ᱵᱤᱥᱚᱭ ᱛᱮᱠᱚ ᱢᱮᱱ ᱤᱫᱤᱭᱟ ᱦᱟᱸᱜ ᱛᱚᱵᱮ ᱦᱮᱸᱼᱼ ᱢᱤᱫ ᱡᱟᱭᱜᱟ ᱨᱮ ᱦᱩᱭ ᱞᱮᱱᱠᱟᱱ ᱛᱟᱨ ᱢᱟᱱᱮ ᱩᱱᱠᱩ ᱢᱟᱨᱟᱝ ᱯᱮᱲᱟ ᱠᱚ ᱢᱟᱱᱮ ᱥᱚᱢᱚᱭ ᱠᱚ ᱵᱟᱧᱪᱟᱣ ᱫᱟᱲᱮᱭᱟᱜ ᱠᱟᱱᱟ ᱾
ᱦᱮᱸ ᱦᱮᱸ ᱾
ᱟᱹᱰᱤ ᱜᱷᱟᱹᱲᱤᱡ ᱥᱚᱢᱚᱭ ᱛᱟᱦᱮᱸ ᱠᱟᱛᱮᱫ ᱢᱟᱱᱮ ᱟᱭᱢᱟ ᱜᱮ ᱪᱮᱫ ᱠᱚᱪᱚᱝ ᱠᱟᱛᱷᱟ ᱠᱩᱼᱼ ᱞᱟᱹᱭ ᱥᱚᱫᱚᱨ ᱫᱟᱲᱭᱟᱜ ᱠᱟᱱᱟ ᱾ ᱟᱫᱚ ᱦᱟᱸᱰᱮ ᱱᱟᱰᱮ ᱦᱩᱭᱩᱜᱼᱼ ᱠᱟᱱ ᱠᱷᱟᱡ ᱫᱚ ᱦᱟᱸᱜ ᱢᱟᱱᱮ ᱦᱚᱲ ᱠᱚ ᱦᱟᱹᱴᱤᱧᱚᱜ ᱠᱟᱱᱟ ᱦᱚᱲ ᱠᱚ ᱦᱟᱹᱴᱤᱧ ᱞᱮᱱᱠᱷᱟᱡ ᱜᱮ ᱢᱟᱱᱮᱼᱼ ᱢᱟᱱᱮ ᱮᱠᱚᱛᱟ ᱮᱠᱚᱛᱟ ᱫᱚᱦᱟᱸᱜ ᱢᱟᱱᱮ ᱯᱟᱥᱮᱡ ᱢᱤᱫ ᱨᱮ ᱛᱟᱦᱮᱸ ᱞᱮᱱᱠᱟᱱᱡ ᱡᱮ ᱪᱮᱫ ᱞᱮᱠᱟ ᱮᱠᱚᱛᱟ ᱦᱩᱭᱩᱜ ᱛᱚ ᱦᱟᱸᱰᱮ ᱱᱟᱰᱮ ᱦᱩᱭ ᱞᱮᱱ ᱠᱷᱟᱱᱡ ᱢᱟᱱᱮ ᱚᱱᱟ ᱥᱤᱥᱴᱮᱢ ᱮᱠ ᱫᱟᱜ ᱛᱮᱫᱮ ᱵᱟᱝ ᱦᱩᱭᱩᱜᱼᱟ ᱦᱩᱭᱩᱜ ᱠᱟᱱ ᱜᱮᱭᱟ ᱦᱩᱭ ᱫᱚ᱾ ᱛᱚᱵᱮ ᱢᱤᱫᱴᱮᱡ ᱢᱤᱫᱴᱷᱮᱱ ᱨᱮᱱᱟᱜ ᱡᱩᱫᱟᱹ ᱟᱨ ᱮᱴᱟᱜ ᱮᱴᱟᱜ ᱡᱚ ᱠᱷᱚᱱᱼᱼ ᱚᱠᱟᱨᱮ ᱦᱩᱭᱩᱜ ᱚᱸᱰᱮᱱᱟᱜᱼᱼ
ᱦᱮᱸ ᱢᱟᱱᱮ ᱢᱤᱫ ᱴᱷᱮᱱᱟᱜ ᱡᱩᱢᱤᱫ ᱚᱱᱟ ᱵᱟᱨ ᱯᱮ ᱴᱷᱮᱡ ᱦᱩᱭᱩᱜ ᱠᱟᱱ ᱛᱟᱵᱚᱱᱟ ᱦᱟᱸᱜ ᱱᱚᱸᱰᱮ ᱦᱟᱹᱴᱤᱧᱚᱜ ᱠᱟᱱ ᱛᱟᱵᱚᱱᱟ᱾
ᱦᱟᱹᱴᱤᱧᱚᱜ ᱠᱟᱱ ᱛᱟᱵᱚᱱᱟ ᱟᱫᱚ ᱚᱸᱰᱮ ᱜᱮ ᱦᱟᱸᱜ ᱟᱵᱩᱱ ᱫᱚᱵᱚᱱ ᱦᱟᱹᱴᱤᱧᱚᱜ ᱠᱟᱱᱟ᱾ ᱟᱫᱚ ᱱᱚᱣᱟ ᱵᱤᱥᱚᱭ ᱛᱮ ᱦᱚᱳᱭᱛᱳ ᱟᱵᱚᱨᱮᱱ ᱞᱤᱰᱟᱨ ᱠᱚᱦᱚᱸ ᱪᱮᱫ ᱵᱟᱝ ᱢᱚᱱᱮ ᱵᱟᱲᱟ ᱠᱟᱫᱟ ᱟᱫᱚᱼᱼ ᱟᱵᱮᱱ ᱟᱨ ᱟᱹᱞᱤᱧ ᱢᱮᱱ ᱠᱟᱛᱮ ᱢᱟ ᱵᱟᱝ ᱦᱩᱭᱩᱜ ᱜᱮᱭᱟ ᱮᱠᱪᱩᱭᱮᱞᱤ ᱱᱚᱣᱟ ᱠᱚ ᱵᱤᱥᱚᱭ ᱫᱚ ᱡᱩᱫᱤᱼᱼ ᱞᱟᱹᱰᱩ ᱚᱠᱚᱭ ᱠᱚ ᱢᱟᱱᱮ ᱟᱨ ᱪᱟᱞᱟᱣ ᱵᱮᱱᱟᱣ ᱠᱚᱜ ᱡᱩᱫᱤ ᱠᱚ ᱦᱩᱫᱤᱥᱼᱼ ᱧᱟᱢ ᱞᱮᱠᱷᱟᱡ ᱟᱹᱰᱤ ᱢᱚᱡᱽ ᱱᱟᱯᱟᱭ ᱛᱮ ᱛᱟᱦᱮᱱᱟ᱾
ᱦᱩᱸ ᱦᱩᱸ
ᱟᱫᱚ ᱚᱱᱮ ᱠᱚ ᱢᱮᱱᱟ ᱟᱵᱮᱱ ᱦᱚᱸ ᱥᱮ ᱟᱹᱞᱤᱧ ᱦᱚᱸ ᱥᱟᱶᱛᱮ ᱢᱤᱞᱟᱹᱣ ᱠᱟᱼᱼ ᱠᱟᱛᱮᱫ ᱡᱚᱛᱚ ᱦᱚᱲ ᱡᱟᱛᱮ ᱡᱮᱢᱚᱱ ᱢᱤᱞᱟᱹᱣ ᱠᱟᱛᱮᱫ ᱩᱱᱠᱩ ᱵᱚᱱ ᱢᱮᱛᱟᱣ ᱠᱚ ᱡᱮ ᱱᱚᱝᱠᱟ ᱱᱚᱝᱠᱟ ᱜᱮ ᱟᱹᱰᱤ ᱢᱚᱡᱽ ᱦᱩᱭᱩᱜ ᱠᱟᱱ ᱛᱟᱦᱮᱱᱟ᱾ ᱟᱨ ᱚᱵᱚᱥᱚᱭ ᱡᱟᱭᱜᱟ ᱥᱮᱼᱼ ᱴᱟᱺᱰᱤ ᱵᱮᱱᱟᱣ ᱞᱮᱠᱷᱟᱡ ᱢᱟᱱᱮ ᱚᱵᱷᱟᱵᱽ ᱫᱚ ᱮᱛᱮᱫ ᱵᱟᱝ ᱦᱩᱭᱩᱜ ᱠᱟᱱ ᱜᱮᱭᱟ ᱮᱱᱛᱮᱫᱼᱼ ᱴᱟᱺᱰᱤ ᱵᱮᱱᱟᱣ ᱞᱮᱠᱟᱱᱡ ᱟᱨᱟᱢ ᱥᱮ ᱡᱟᱭᱜᱟ ᱠᱚ ᱥᱮ ᱜᱩᱢᱟᱹᱴ ᱠᱚᱛᱮ ᱟᱨᱟᱢ ᱥᱮ ᱩᱰᱩᱠᱚᱜ ᱠᱟᱱ ᱛᱟᱦᱮᱱ ᱜᱮᱭᱟ ᱠᱚ ᱥᱟᱦᱚᱵᱚᱜ ᱠᱟᱱ ᱛᱟᱦᱮᱱ ᱜᱮᱭᱟ᱾
ᱚᱸ
ᱟᱫᱚ ᱵᱟᱝ ᱦᱟᱜ ᱪᱮᱫ ᱠᱷᱟᱹᱛᱤᱨ ᱛᱮᱠᱚ ᱤᱭᱟᱹᱣ ᱠᱟᱜ ᱚᱱᱟᱫᱚ ᱮᱱᱮᱫᱼᱼ
ᱦᱮᱸ
ᱟᱫᱚ ᱚᱱᱮ ᱠᱚ ᱢᱮᱱᱟ ᱞᱟᱦᱟ ᱞᱮᱠᱟ ᱡᱩᱫᱤ ᱵᱚᱱ ᱦᱩᱭ ᱦᱚᱪᱚᱭ ᱠᱷᱟᱡ ᱛᱚᱵᱮ ᱟᱵᱚᱼᱼ ᱢᱤᱞᱟᱹᱣ ᱠᱟᱛᱮᱜ ᱩᱱᱠᱩ ᱵᱩᱡᱷᱟᱹᱣ ᱠᱚ ᱡᱟᱹᱨᱩᱲᱟ ᱢᱤᱫ ᱡᱟᱭᱜᱟ ᱨᱮ ᱡᱟᱛᱮ ᱡᱮᱢᱚᱱ ᱡᱚᱢᱟᱜᱼᱼ
ᱦᱳᱭ ᱦᱮᱸ
ᱟᱨ ᱜᱚᱝᱠᱮ ᱱᱤᱛ ᱦᱮᱸ ᱞᱟᱹᱭ ᱵᱮᱱ?
ᱦᱮᱸ ᱚᱱᱟ ᱜᱮᱞᱤᱧ ᱢᱮᱱᱫᱟ ᱱᱩᱠᱩ ᱟᱵᱚᱨᱮᱱ ᱡᱟᱦᱟᱸ ᱡᱟᱦᱟᱸ ᱫᱚ ᱟᱹᱭᱩᱨᱤᱭᱟᱹ ᱠᱚ ᱡᱟᱦᱟᱸᱭ ᱥᱚᱢᱟᱡᱽ ᱥᱩᱥᱟᱹᱨᱤᱭᱟᱹ ᱠᱚ, ᱱᱩᱠᱩ ᱠᱚᱣᱟᱜ ᱡᱩᱢᱤᱫ ᱢᱟᱱᱮᱼᱼ ᱛᱷᱚᱲᱟ ᱟᱯᱟᱱ ᱟᱹᱯᱤᱱᱚᱜ ᱠᱟᱱ ᱛᱟᱠᱚᱣᱟ ᱟᱨ ᱟᱯᱟᱱ ᱟᱹᱯᱤᱱ ᱠᱷᱟᱹᱛᱤᱨ ᱛᱮᱜᱮ ᱩᱱᱠᱩ ᱫᱚ ᱦᱟᱸᱰᱮ ᱱᱟᱷᱟᱰᱮ ᱢᱟᱱᱮ ᱩᱱᱠᱩ ᱫᱚ ᱢᱤᱫᱼᱼ ᱢᱤᱫᱴᱤᱡ ᱠᱚ ᱜᱚᱴᱟᱭ ᱮᱫᱟ ᱱᱚᱣᱟ᱾ ᱠᱟᱨᱚᱱ ᱩᱱᱠᱩ ᱠᱚ ᱡᱩᱫᱤ ᱢᱤᱫ ᱡᱩᱢᱤᱫ ᱠᱟᱛᱮᱜ ᱠᱚ ᱜᱚᱴᱟᱭᱟ᱾ ᱡᱚᱛᱚ ᱡᱟᱦᱟᱸ ᱛᱤᱱᱟᱹᱜ ᱥᱚᱝᱜᱚᱴᱷᱚᱱ ᱡᱟᱦᱟᱸ ᱛᱤᱱᱟᱹᱜ ᱯᱟᱨᱴᱤ ᱠᱚ ᱵᱮᱱᱟᱣ ᱫᱚᱞ ᱠᱚ ᱵᱮᱱᱟᱣᱟᱼᱼ ᱩᱱᱠᱩ ᱡᱩᱫᱤ ᱢᱤᱫᱴᱮᱱᱼᱼ ᱡᱩᱫᱤ ᱟᱠᱷᱲᱟ ᱨᱮ ᱫᱩᱲᱩᱵ ᱠᱟᱛᱮ ᱠᱚ ᱜᱚᱴᱟ ᱠᱮᱴᱮᱡ ᱞᱮᱠᱷᱟᱱ ᱮᱸᱰᱮᱠᱷᱟᱱ ᱢᱤᱫᱴᱷᱮᱱ ᱜᱮᱠᱚ ᱠᱚᱨᱟᱣ ᱠᱮᱭᱟ ᱟᱫᱚ ᱱᱩᱠᱩ ᱠᱚ ᱟᱠᱚ ᱜᱮᱼᱼ ᱦᱟᱹᱴᱤᱧ ᱟᱠᱟᱱᱟ ᱱᱩᱠᱩᱼᱼ
ᱢᱟᱱᱮ ᱱᱚᱰᱮ ᱫᱚ ᱱᱚᱝᱠᱟ ᱠᱟᱱᱟ ᱱᱟᱦᱟᱜ ᱢᱤᱫᱴᱷᱮᱡᱼᱼ ᱡᱩᱫᱤ ᱵᱚᱱ ᱡᱟᱣᱨᱟᱜᱼᱟ ᱛᱚᱵᱮ ᱚᱸᱰᱮ ᱟᱵᱚ ᱟᱵᱚ ᱛᱟᱞᱟ ᱨᱮᱜᱮ ᱢᱤᱫᱴᱮᱱ ᱢᱚᱱ ᱛᱚᱞᱚᱜ ᱜᱮᱭᱟ ᱟᱠᱚᱨᱥᱚᱱ ᱛᱟᱦᱮᱱ ᱜᱮᱭᱟ ᱛᱚᱵᱮ ᱛᱤᱱᱟᱹᱜ ᱜᱟᱱ ᱢᱚᱱᱛᱚᱞᱟ ᱥᱮ ᱟᱠᱚᱨᱥᱚᱱ ᱛᱟᱦᱮᱱᱟ ᱚᱱᱟ ᱫᱚ ᱦᱟᱸᱜ ᱟᱹᱰᱤ ᱜᱟᱹᱦᱤᱨ ᱜᱮ ᱛᱟᱦᱮᱱᱟ᱾ ᱟᱨ ᱚᱱᱠᱟᱜᱮ ᱡᱩᱫᱤ ᱢᱟᱱᱮ ᱮᱴᱟᱜ-ᱮᱴᱟᱜ ᱡᱟᱭᱜᱟ ᱨᱮ ᱡᱩᱫᱤ ᱠᱚ ᱦᱩᱭ ᱦᱚᱪᱚᱭᱟ ᱛᱚᱵᱮ ᱟᱵᱚ ᱛᱟᱞᱟ ᱨᱮᱭᱟᱜ ᱢᱚᱱᱳᱵᱷᱟᱵᱽ ᱜᱮᱦᱟᱸᱜ ᱵᱟᱵᱚᱱ ᱵᱩᱡᱷᱟᱹᱣ ᱫᱟᱲᱮᱭᱟᱜᱼᱟ᱾ ᱛᱚ ᱩᱨᱩᱢ ᱩᱯᱨᱩᱢ ᱦᱚᱸ ᱵᱟᱝ ᱛᱟᱦᱮᱱᱟ ᱚᱱᱮ ᱵᱟᱹᱧ ᱦᱟᱹᱴᱤᱧ ᱠᱟᱱ ᱦᱟᱸᱜ ᱡᱟᱦᱟᱸ ᱨᱮ ᱡᱩᱫᱤ ᱵᱳᱱ ᱧᱟᱯᱟᱢ ᱞᱮᱱᱠᱷᱟᱡ ᱦᱚᱸ ᱡᱮ ᱟᱵᱮᱱ ᱫᱚ ᱚᱠᱚᱭ ᱥᱮ ᱟᱹᱞᱤᱧ ᱫᱚ ᱚᱠᱚᱭ? ᱛᱚᱵᱮ ᱢᱤᱫ ᱴᱷᱮᱡ ᱡᱩᱫᱤ ᱵᱚᱱ ᱦᱩᱭ ᱦᱚᱪᱚᱭᱮᱫᱟ ᱛᱚᱵᱮ ᱚᱱᱰᱮ ᱟᱭᱢᱟ ᱦᱚᱲ ᱵᱚᱱ ᱥᱮᱱ ᱧᱟᱯᱟᱢᱚᱜ ᱛᱮ ᱢᱟᱱᱮ ᱟᱭᱢᱟ ᱡᱟᱭᱜᱟ ᱨᱮᱱ ᱦᱚᱲ ᱦᱚᱲ ᱵᱚᱱ ᱩᱨᱩᱢ ᱩᱯᱨᱩᱢᱚᱜ ᱠᱟᱱᱟ ᱛᱚ ᱚᱱᱟ ᱠᱷᱟᱹᱛᱤᱨ ᱛᱮ ᱢᱤᱫ ᱢᱤᱫᱴᱮᱱ ᱜᱟᱹᱦᱤᱨ ᱢᱤᱫᱴᱮᱱ ᱢᱚᱱᱳᱵᱷᱟᱵ ᱥᱮ ᱡᱩᱢᱤᱫᱚᱜ ᱨᱮᱭᱟᱜ ᱢᱤᱫᱴᱮᱱ ᱢᱟᱱᱮ ᱮᱠᱚᱛᱟ ᱛᱟᱦᱮᱱ ᱠᱟᱱᱟ ᱛᱟᱨ ᱢᱟᱱᱮ
ᱦᱩᱸ
ᱟᱫᱚ ᱚᱱᱮ ᱚᱱᱠᱟ ᱠᱟᱱ ᱜᱮᱭᱟ ᱠᱟᱛᱷᱟ ᱫᱚ ᱟᱫᱚ ᱢᱮᱱᱛᱮᱭᱟᱜ ᱠᱚ ᱡᱟᱹᱨᱩᱲᱟ ᱢᱤᱫᱴᱮᱡ ᱢᱟᱱᱮ ᱤᱭᱟᱹ ᱞᱮᱠᱟᱛᱮ ᱡᱟᱹᱱᱤᱵᱟ ᱩᱱᱩᱨᱚᱜ ᱩᱱᱩᱨᱚᱜ ᱩᱱᱩᱨᱳᱫᱷ ᱞᱮᱠᱟᱛᱮ ᱰᱟᱭᱨᱮᱠᱴ ᱫᱚ ᱵᱟᱝ ᱢᱮᱛᱟᱣᱟᱠᱚ ᱡᱟᱹᱨᱩᱲᱟᱹᱥ ᱥᱮ ᱜᱟᱞᱢᱟᱨᱟᱣ ᱦᱤᱥᱟᱹᱵᱽ ᱞᱮᱠᱟᱛᱮ ᱢᱮᱱ ᱛᱤᱭᱳᱜ ᱠᱚ ᱡᱟᱹᱨᱩᱲᱟᱹ ᱡᱟᱛᱮ ᱡᱮᱢᱚᱱ ᱱᱟᱝᱠᱟ ᱵᱚᱱ ᱪᱮᱠᱟ ᱞᱮᱠᱷᱟᱡ ᱡᱩᱛ ᱠᱚᱜᱼᱟ ᱪᱮᱛᱟ ᱥᱮ ᱪᱮᱫ ᱞᱮᱠᱟ ᱪᱚᱝ
ᱦᱩᱸ
ᱦᱟᱹᱭ
ᱢᱟ ᱛᱚᱵᱮ ᱟᱵᱮᱱ ᱜᱤ ᱜᱚᱢᱠᱮ ᱛᱷᱚᱲᱟ ᱜᱟᱱ ᱡᱟᱦᱟᱱᱟᱜ ᱡᱩᱫᱤ ᱵᱮᱱ ᱢᱮᱱ ᱠᱷᱟᱱ ᱢᱮᱱ ᱤᱫᱤ ᱵᱮᱱ᱾
ᱦᱮᱸ ᱢᱮᱱᱫᱚ ᱤᱱᱟᱹᱜᱮ ᱟᱫᱚ ᱱᱤᱛᱚᱜ ᱚᱠᱛᱚ ᱨᱮ ᱱᱚᱜᱼᱚᱭ ᱱᱤᱛᱚᱜ ᱱᱤᱭᱟᱹ ᱫᱷᱟᱣ ᱞᱟᱹᱜᱤᱫ ᱢᱟ ᱥᱚᱢᱚᱭ ᱢᱟ ᱥᱮᱴᱮᱨᱮᱱᱟ ᱟᱨ ᱦᱤᱡᱩᱜ ᱫᱷᱟᱣ ᱞᱟᱹᱜᱤᱫ ᱛᱮᱜᱮ ᱟᱵᱚ ᱫᱚ ᱢᱮᱛᱟ ᱠᱚ ᱱᱤᱭᱟᱹ ᱫᱷᱟᱣ ᱦᱚᱸ ᱚᱱᱟ ᱚᱠᱛᱮ ᱨᱮᱵᱚᱱ ᱥᱮᱴᱮᱨ ᱞᱮᱱᱠᱷᱟᱱ ᱡᱩᱫᱤ ᱢᱤᱫ ᱵᱟᱨ ᱠᱚ ᱧᱟᱯᱟᱢ ᱠᱟᱛᱮᱫ ᱨᱮᱦᱚᱸ ᱢᱮᱛᱟᱣᱟᱠᱚ ᱡᱟᱹᱨᱩᱲᱟᱹ ᱥᱚᱫᱚᱨ ᱥᱟᱢᱟᱝᱚᱜᱼᱟ ᱢᱤᱫ-ᱵᱟᱨ ᱠᱚᱫᱚ
ᱦᱳᱭ ᱦᱳᱭ
ᱮᱸᱰᱮ ᱠᱷᱟᱱ ᱫᱚ ᱢᱚᱡᱽ ᱠᱚ ᱵᱩᱡᱷᱟᱹᱣᱟ ᱥᱮ ᱠᱩ ᱦᱚᱸ ᱠᱚ ᱵᱩᱡᱷᱟᱹᱣ ᱫᱟᱲᱮᱭᱟᱜᱼᱟ᱾
ᱢᱟᱱᱮ ᱦᱩᱞ ᱢᱟᱦᱟᱸ ᱦᱤᱞᱟᱹᱜ ᱜᱤ ᱡᱚᱛᱚ ᱦᱚᱲ ᱡᱩᱢᱤᱫ ᱠᱟᱛᱮ ᱚᱠᱚᱭ ᱠᱚ ᱱᱚᱣᱟ ᱠᱚ ᱵᱤᱥᱚᱭ ᱛᱮᱠᱚ ᱵᱟᱰᱟᱭ ᱧᱟᱢᱮᱫ ᱠᱟᱱ ᱥᱮᱠᱚ ᱩᱯᱚᱞᱚᱵᱽᱫᱷᱤᱭᱮᱫ ᱠᱟᱱ ᱦᱟᱸᱜ ᱛᱚ ᱩᱱᱠᱩ ᱢᱤᱞᱟᱹᱣ ᱠᱟᱛᱮᱜ ᱢᱮᱱ ᱞᱟᱜᱟᱣ ᱠᱚ ᱡᱟᱹᱨᱩᱲᱟ
ᱦᱩᱸ ᱦᱩᱸ ᱦᱩᱸ ᱦᱩᱸ
ᱟᱨ ᱵᱟᱝᱠᱷᱟᱡ